ᱚ
ᱦᱩᱸ ᱦᱮᱞᱳ ᱜᱚᱝᱠᱮ
ᱦᱮᱸ ᱜᱚᱢᱠᱮ ᱡᱚᱦᱟᱨ ᱜᱮ ᱞᱟᱭ ᱫᱟᱧ ᱨᱚᱲ ᱟᱡᱸᱡᱚᱢ ᱧᱟᱢᱚᱜ ᱠᱟᱱᱟ ᱜᱚᱝᱠᱮ
ᱦᱮᱸ ᱟᱸᱡᱚᱢᱚᱜ ᱜᱮᱭᱟ ᱟᱞᱤᱧᱟᱜ ᱵᱮᱱ ᱟᱸᱡᱚᱢ ᱫᱟ
ᱦᱮᱸ ᱜᱚᱝᱠᱮ ᱮᱠᱫᱚᱢ ᱮᱯᱚᱥᱴᱚ ᱧᱚᱜ ᱜᱮ ᱟᱸᱡᱚᱢᱚᱜ ᱠᱟᱱᱟ
ᱦᱳᱭᱛᱚ
ᱟᱪᱪᱷᱟ ᱜᱚᱝᱠᱮ ᱛᱟᱦᱚᱞᱮ ᱱᱤᱭᱟᱹ ᱱᱤᱭᱟᱹ ᱚᱠᱛᱚ ᱨᱮᱫᱚ ᱪᱮᱫ ᱠᱚᱫᱚᱢ ᱪᱤᱠᱟᱹ ᱵᱟᱲᱟᱭᱮᱫᱟ
ᱪᱮᱫ ᱫᱚ ᱱᱚᱜᱼᱚᱭ ᱠᱷᱮᱞ ᱦᱮᱡ ᱦᱩᱭᱱᱟ ᱢᱟᱴ ᱥᱮᱫ ᱠᱷᱮᱞ ᱪᱟᱞᱟᱣ ᱵᱟᱲᱟ ᱦᱩᱭᱱᱟ ᱦᱚᱲᱢᱚ ᱠᱟᱴᱤᱡ ᱡᱟᱜᱮ ᱯᱷᱨᱮᱥ ᱧᱚᱜ ᱵᱩᱡᱽ ᱮᱱᱟ ᱟᱫᱚ ᱱᱚᱦᱚᱭ ᱱᱤᱛ ᱦᱮᱡᱠᱟᱛᱤᱞᱤᱧ ᱫᱩᱲᱩᱵ ᱵᱟᱲᱟᱣ ᱟᱠᱟᱱᱟ ᱟᱵᱮᱱ ᱜᱮ ᱪᱮᱫ ᱠᱚᱵᱮᱱ ᱪᱷᱤᱠᱟ ᱵᱟᱲᱟᱭᱮᱫᱟ
ᱟᱞᱤᱧ ᱱᱚᱸᱰᱮ ᱱᱤᱛᱚ ᱫᱚ ᱚᱲᱟᱜ ᱥᱮᱫ ᱨᱮᱜᱮ ᱢᱮᱱᱟᱜ ᱞᱤᱧᱟᱹ ᱟᱪᱪᱷᱟ ᱜᱚᱢᱝᱮ ᱠᱷᱮᱞ ᱠᱟᱛᱷᱟ ᱵᱮᱱ ᱞᱟᱹᱭ ᱠᱮᱫ ᱠᱟᱱ ᱛᱟᱞᱮ ᱱᱮᱛᱟᱨ ᱫᱟᱜ ᱠᱚᱫᱚ ᱜᱚᱰᱟ ᱠᱚᱨᱮ ᱜᱟᱱᱚᱜ ᱠᱟᱱᱟ ᱥᱮ ᱵᱟᱝ ᱡᱩᱛᱩᱜ ᱠᱟᱱᱟ ᱥᱮ ᱵᱟᱝ
ᱦᱳᱭ ᱜᱟᱱ ᱫᱚ ᱜᱟᱱᱚᱜ ᱠᱟᱱᱟ ᱟᱫᱚ ᱡᱩᱫᱤ ᱡᱟᱹᱯᱩᱫ ᱛᱮ ᱫᱷᱩᱨᱟᱹᱣ ᱫᱟᱭ ᱛᱟᱦᱚᱞᱮ ᱩᱱᱫᱚ ᱵᱟᱝ ᱜᱟᱱᱚᱜ ᱠᱟᱱᱟ ᱩᱱᱫᱚ ᱞᱚᱥᱚᱫᱚᱥᱫ ᱛᱮᱦᱮᱧ ᱫᱚ ᱯᱨᱟᱭ ᱫᱤᱱ ᱵᱮᱲᱟ ᱨᱮᱜᱮ ᱯᱷᱟᱸᱠ ᱠᱟᱫᱟᱭ ᱮᱠᱴᱟ ᱫᱩᱴᱟ ᱜᱟᱱ ᱨᱮᱜᱮ ᱛᱟᱦᱚᱞᱮ ᱦᱟᱣᱮᱫ ᱠᱟᱱᱟ ᱟᱫᱚ ᱠᱷᱮᱞ ᱠᱚ ᱱᱟᱯᱟᱭ ᱵᱟᱲᱟ ᱜᱮ ᱦᱩᱭ ᱩᱱᱤ ᱜᱤᱫᱽᱨᱟ ᱠᱚᱚ ᱯᱨᱮᱨᱟᱭ ᱠᱚ ᱪᱟᱞᱟᱣ ᱞᱮᱱ ᱜᱮᱭᱟ
ᱟᱪᱪᱷᱟ ᱜᱚᱝᱠᱮ ᱟᱹᱰᱤ ᱱᱟᱯᱟᱭ ᱟᱯᱮ ᱜᱚᱝᱠᱮ ᱟᱯᱮ ᱥᱮᱫ ᱫᱚ ᱚᱱᱛᱮ ᱨᱮ ᱱᱮᱯᱷ ᱪᱮᱫ ᱪᱮᱫ ᱠᱚᱯᱮ ᱠᱷᱮᱞ ᱜᱮᱭᱟ ᱡᱚᱠᱷᱚᱱ
ᱠᱷᱮᱞ ᱫᱚ ᱟᱞᱮᱥᱮᱫ ᱫᱚ ᱥᱟᱱᱟᱢ ᱞᱮᱠᱟᱱᱟᱜ ᱜᱮᱞᱮ ᱯᱷᱵᱚᱞ ᱜᱮᱠᱚ ᱠᱷᱮᱞ ᱛᱟᱞᱮᱭᱟ ᱚᱱᱟ ᱫᱚ ᱥᱮᱫᱟᱭ ᱦᱟᱯᱲᱟᱢ ᱠᱚ ᱜᱮ ᱦᱮᱡ ᱟᱹᱜᱩ ᱠᱟᱫᱟ ᱠᱚ ᱟᱫᱚ ᱚᱱᱟᱛᱮ ᱯᱷᱩᱴᱵᱚᱞ ᱜᱮ ᱵᱮᱥᱤ ᱞᱮ ᱠᱷ ᱱᱚᱛᱮ ᱠᱨᱤᱠᱮᱴ ᱦᱚᱸ ᱠᱷᱮᱞᱟ ᱵᱷᱚᱞᱤᱵᱚᱞ ᱦᱚᱸ ᱵᱮᱰᱢᱤᱱᱴᱚᱱ ᱠᱚᱦᱚᱸ ᱟᱭᱢᱟ ᱞᱮᱠᱟᱱᱟᱜ ᱜᱮ ᱡᱚᱛᱚ ᱨᱚᱠᱚᱢᱟᱜ ᱠᱚ ᱠᱷᱮᱹᱞᱟ ᱜᱚᱢᱠᱮ ᱟᱯᱮ ᱥᱮᱫ ᱫᱚ ᱠᱷᱮᱞ ᱠᱚᱫᱚ ᱦᱩᱭ ᱵᱟᱲᱟᱜᱼᱟ ᱥᱮ ᱵᱟᱝ
ᱦᱮᱸ ᱜᱚᱝᱠᱮ ᱟᱞᱮ ᱥᱮᱫ ᱦᱚᱸ ᱱᱮᱛᱟᱨ ᱥᱚᱢᱚᱭ ᱫᱚ ᱦᱚᱸᱜᱼᱚᱭ ᱛᱚ ᱤᱭᱟᱹ ᱠᱟᱱᱟ ᱟᱫᱚ ᱜᱚᱴᱟ ᱜᱮ ᱚᱱᱠᱟ ᱮᱸ ᱠᱷᱮᱞ ᱠᱚ ᱠᱷᱩᱨᱟᱹᱣ ᱠᱷᱩᱞᱟᱹᱣᱼᱟ ᱢᱟᱨᱟᱝ ᱢᱟᱨᱟᱝ ᱞᱟᱹᱴᱩ ᱞᱟᱹᱴ ᱣᱟᱜ᱾ ᱛᱟ ᱱᱟᱱᱟ ᱨᱚᱠᱚᱢᱟᱜ ᱠᱷᱮᱞ ᱠᱚ ᱢᱮᱱᱟᱜᱼᱟ ᱡᱟᱸᱦᱟ ᱜᱚᱝᱠᱮ ᱡᱮᱢᱚᱱ ᱠᱷᱮᱞ ᱵᱟᱨᱮ ᱠᱟᱛᱷᱟ ᱟᱞᱮ ᱠᱷᱮᱞ ᱠᱚ᱾ ᱟᱪᱪᱷᱟ ᱟᱢ ᱱᱟ ᱟᱯᱮ ᱟᱛ-ᱟᱹᱛᱳ ᱫᱤᱥᱚᱢ ᱨᱮᱫᱚ ᱡᱮᱢᱚᱱ ᱥᱮᱫᱟᱭ ᱠᱚᱣᱟᱜ ᱜᱤᱫᱽᱨᱟᱹ ᱩᱢᱮᱨ ᱨᱮ ᱡᱟᱦᱟᱸ ᱵᱟᱭ ᱛᱟᱸᱦᱮᱱᱟ ᱡᱟᱦᱟᱸᱱᱟᱜ ᱠᱷᱮᱞᱳᱰ ᱠᱚᱦᱚᱸ ᱱᱤᱛᱚᱜ ᱧᱮᱞ ᱧᱟᱢ
ᱦᱩᱸ ᱵᱟᱝ ᱜᱮ ᱚᱝᱠᱮ ᱚᱱᱟ ᱠᱚᱫᱚ ᱱᱤᱛᱚᱜ ᱫᱚ ᱡᱚᱛᱚ ᱜᱮ ᱩᱸᱦ ᱯᱟᱨᱚᱢ ᱪᱚ ᱚᱱᱟ ᱠᱚᱫᱚ ᱵᱟᱝ ᱧᱮᱞᱚᱜ ᱠᱟᱱᱟ᱾ ᱥᱮᱫᱟᱭ ᱦᱟᱯᱲᱟᱢ ᱠᱚ ᱞᱟᱹᱭᱟ ᱡᱮ ᱞᱟᱦᱟ ᱛᱮᱱᱟᱜ ᱠᱷᱮᱞ ᱫᱚ ᱱᱤᱛᱚᱜ ᱟᱜ ᱞᱮᱠᱟ ᱫᱚ ᱵᱟᱝ᱾ ᱵᱚᱞ ᱦᱚᱸ ᱤᱛᱚᱜ ᱫᱚ ᱞᱤᱜ ᱠᱷᱮᱞ ᱱᱟᱜ ᱵᱚᱞ ᱥᱮ ᱚᱣᱟᱞ ᱠᱟᱯ ᱨᱮᱱᱟᱜ ᱵᱚᱞ ᱛᱮᱵᱚᱱ ᱠᱷᱮᱞ ᱟ ᱞᱟᱦᱟ ᱛᱮᱱᱟᱜ ᱵᱚᱞ ᱫᱚᱠᱚ ᱞᱟᱹᱭᱟ ᱯᱞᱟᱥᱴᱤᱠ ᱛᱮ ᱵᱮᱱᱟᱣ ᱵᱚᱞ ᱛᱟᱦᱮᱸ‌ ᱞᱮᱱᱟ ᱚᱱᱟ ᱠᱚ ᱠᱷᱮᱞ ᱵᱟᱲᱟᱭᱮᱫ ᱛᱟᱦᱮᱸᱜ ᱛᱚ ᱞᱟᱦᱟ ᱛᱚ ᱚᱱᱟ ᱛᱮᱜᱮ ᱞᱟᱦᱟ ᱫᱚ ᱵᱩᱴ ᱮᱠᱪᱩᱭᱮᱞᱤ ᱵᱟᱝ ᱛᱟᱦᱮᱸ ᱞᱮᱱᱟ ᱩᱱ ᱫᱚ ᱮᱠᱷᱮᱱ ᱡᱟᱸᱜᱟ ᱠᱚ ᱠᱷᱮᱞᱮᱫ ᱛᱟᱦᱮᱸᱫ᱾ ᱟᱨ ᱱᱚᱛᱮ ᱯᱨᱟᱭᱤᱡᱽ ᱠᱚᱫᱚ ᱛᱟᱸᱦᱮᱱ ᱠᱟᱱ ᱛᱟᱦᱮᱸᱫ ᱥᱤᱞ ᱯᱨᱟᱭᱤᱡᱽ ᱵᱮᱥᱤ ᱠᱚ ᱞᱟᱹᱭᱟ ᱛᱟᱸᱦᱮᱱ ᱠᱟᱱ ᱛᱟᱦᱮᱸᱫ ᱥᱤᱞ ᱟᱨ ᱠᱷᱟᱥᱤ ᱦᱚᱸ ᱯᱨᱟᱭ ᱛᱟᱸᱦᱮᱱ ᱠᱟᱱ ᱛᱟᱸᱦᱮᱫ ᱜᱮᱭᱟ᱾ ᱛᱟᱯᱚᱨᱮ ᱠᱤᱪᱷᱩ ᱫᱤᱱ ᱯᱚᱨᱮ ᱫᱚ ᱚᱸ ᱮᱴ ᱟᱫᱚ ᱦᱚᱸ ᱚᱱᱟ ᱵᱚᱞ ᱠᱷᱮᱞ ᱦᱮᱡ ᱱᱟ ᱦᱚᱸ ᱱᱚᱝᱠᱟᱱᱟᱜ ᱡᱟᱦᱟᱸ ᱚᱭ ᱡᱟᱦᱟᱸᱱᱮᱛᱟᱨ ᱪᱚᱞᱛᱤ ᱨᱮ ᱢᱮᱱᱟᱜᱼᱟ᱾ ᱚᱱᱟ ᱠᱚᱦᱚᱸ ᱠᱷᱮᱞ ᱵᱟᱲᱟᱭ ᱦᱩᱭᱩᱜ ᱠᱟᱱᱟ᱾ ᱞᱟᱦᱟ ᱛᱮᱫᱚ ᱠᱩ ᱞᱟᱹᱭᱟ ᱱᱚᱠᱟ ᱱᱟᱜ ᱵᱚᱞ ᱫᱚ ᱵᱟᱞᱮ ᱠᱷᱮᱞ ᱵᱟᱲᱟ ᱠᱟᱫᱟ᱾ ᱞᱟᱦᱟ ᱫᱚ ᱵᱩᱴ ᱠᱚᱦᱚᱸ ᱵᱟᱝ ᱛᱮᱞᱚ ᱟ ᱞᱟᱦᱟ ᱛᱮ ᱯᱚᱨᱚᱵᱚᱨᱛᱤ ᱨᱮ ᱵᱩᱴ ᱳᱰᱚᱠ ᱞᱮᱱᱟ ᱢᱤᱫ ᱥᱤᱡᱤᱱ᱾ ᱛᱩᱢ ᱫᱚᱠᱚ ᱞᱟᱹᱭᱟ ᱟᱱᱮ ᱯᱮᱨᱮᱠ ᱢᱟᱨᱟ ᱢᱟᱱᱮ ᱡᱩᱞᱩᱭ ᱛᱟᱸᱦᱮᱱ ᱠᱟᱱ ᱞᱟᱛᱟᱨ ᱫᱷᱟᱨᱮ ᱚᱱᱠᱟᱱᱟᱜ ᱵᱩᱴ᱾ ᱛᱚ ᱱᱤᱛᱚᱜ ᱫᱚ ᱚᱱᱟ ᱠᱷᱚᱱ ᱫᱚ ᱵᱚᱦᱩᱴᱟ ᱪᱮᱧᱡᱽ ᱠᱟᱱ᱾
ᱟᱪᱪᱷᱟ ᱜᱚᱝᱠᱮ, ᱟᱹᱰᱤ ᱱᱟᱯᱟᱭ ᱠᱟᱛᱷᱟ᱾
ᱮᱸ ᱟᱯᱮ ᱠᱚ ᱥᱟ ᱠᱷᱮᱞᱳᱰ ᱠᱚ ᱚᱱᱟ ᱯᱷᱩᱴᱵᱚᱞ ᱠᱷᱮᱞ ᱠᱚ ᱦᱳᱭᱳᱜᱼᱟ᱾ ᱚᱱᱛᱮ ᱫᱚ ᱛᱟᱦᱚᱞᱮ ᱜᱚᱰᱟ ᱠᱚᱫᱚ ᱛᱟᱦᱚᱞᱮ ᱢᱮᱱᱟᱜ ᱜᱮᱭᱟ?
ᱦᱳᱭ ᱜᱚᱝᱠᱮ, ᱪᱮᱜ ᱞᱤᱧ ᱞᱟᱹᱭᱟ ᱟᱞᱮ ᱥᱮ ᱛᱚ ᱵᱩᱨᱩ ᱫᱤᱥᱚᱢ ᱛᱚ ᱜᱚᱰᱟ ᱠᱚᱫᱚ ᱠᱟᱹᱴᱤᱡ ᱢᱮᱱᱟᱜ ᱫᱚ ᱢᱮᱱᱟᱜᱼᱟ ᱛᱚ ᱛᱮᱢᱚᱱ ᱮᱠᱴᱟ ᱴᱷᱤᱠᱼᱴᱷᱟᱠ ᱫᱚ ᱵᱟᱹᱱᱩᱜᱼᱟ ᱳᱭ ᱵᱩᱨᱩ ᱠᱚ ᱞᱟ ᱥᱚᱢᱟᱱ ᱠᱟᱛᱮᱫ ᱜᱚᱰᱟ ᱵᱮᱱᱟᱣ ᱦᱩᱭ ᱠᱟᱱᱟ ᱟᱫᱷᱮᱠ ᱠᱚᱫᱚ ᱚᱱᱮ ᱡᱤᱥᱤᱯᱤ ᱠᱚᱛᱮ ᱦᱚᱸ ᱜᱚᱰᱟ ᱠᱚ ᱵᱮᱱᱟᱣ ᱠᱟᱫᱟ᱾ ᱛᱳᱫ ᱚᱱᱮ ᱡᱮ ᱚᱱᱮ ᱜᱮ ᱫᱷᱤᱨᱤ ᱳᱰᱳᱠ ᱛᱟᱦᱮᱸ ᱱᱟᱠᱚ ᱟᱫᱚ ᱱᱟᱥᱮᱱᱟᱜᱼᱱᱟᱥᱮᱱᱟᱜ ᱫᱚ ᱟᱫᱷᱮᱠ ᱴᱷᱮᱱ ᱫᱚ ᱯᱨᱟᱭ ᱛᱟᱸᱦᱮᱱ ᱜᱮᱭᱟ᱾ ᱛᱚ ᱩᱞᱴᱟᱹᱣ ᱵᱟᱲᱟ ᱞᱮᱱ ᱠᱷᱟᱡ ᱵᱟᱡᱟᱣ ᱵᱟᱲᱟ ᱜᱮᱭᱟ ᱚᱱᱟ ᱠᱟᱹᱴᱤᱡ ᱵᱚᱛᱚᱨ ᱫᱚ ᱟᱨ ᱢᱤᱫ ᱢᱤᱫ ᱢᱤᱫᱴᱮᱱ ᱡᱟᱭᱜᱟ ᱨᱤᱧ ᱧᱮᱞ ᱠᱟᱫᱟ ᱚᱱᱟ ᱠᱟᱹᱴᱤᱡ ᱱᱟᱢᱟᱞ ᱫᱤᱥᱚᱢ ᱴᱟᱭᱤᱯ ᱚᱱᱟ ᱫᱷᱟᱨᱮ ᱚᱱᱛᱮᱱᱟᱜ ᱢᱟ ᱜᱚᱰᱟ ᱠᱚ ᱟᱹᱰᱤ ᱢᱚᱸᱡᱽᱼᱢᱚᱸᱡᱽ ᱢᱮᱱᱟᱜᱼᱟ ᱞᱮᱸᱡᱮᱨ ᱜᱮ, ᱟᱫᱚ ᱟᱞᱮ ᱥᱮᱫ ᱫᱚ ᱚᱱᱟ ᱢᱚᱱ ᱠᱩᱥᱤ ᱜᱚᱰᱟ ᱫᱚ ᱵᱟᱹᱱᱩᱜᱼᱟ, ᱛᱚ ᱠᱷᱮᱞ ᱠᱚᱫᱚ ᱩᱸᱜ ᱦᱳᱭ ᱵᱟᱲᱟᱜ ᱜᱮᱭᱟ ᱯᱨᱟᱭ ᱜᱮ ᱛᱟᱦᱚᱞᱮ ᱜᱚᱝᱠᱮ ᱟᱯᱮ ᱥᱮᱫ ᱫᱚ ᱠᱷᱮᱞᱳᱰ ᱠᱚᱯᱮ ᱫᱚᱦᱚ ᱵᱟᱲᱟᱭ ᱜᱮᱭᱟ ᱥᱮ ᱟᱛᱳ ᱠᱚᱨᱮ ᱚᱱᱠᱟ ᱠᱚ ᱠᱷᱮᱞ ᱵᱟᱲᱟᱭ ᱛᱟᱯᱮ ᱜᱮᱭᱟ ᱥᱮ ᱵᱟᱝ?
ᱦᱮᱸ ᱤᱭᱟᱹ ᱠᱷᱮᱞᱳᱰ ᱠᱚᱫᱚ ᱞᱮ ᱫᱚᱦᱚ ᱵᱟᱲᱟᱭ ᱜᱮᱭᱟ᱾ ᱦᱮᱸ ᱟᱨ ᱰᱟᱹᱦᱤ ᱠᱚᱦᱚᱸ ᱢᱮᱱᱟᱜ ᱜᱮᱭᱟ ᱛᱚ ᱦᱮᱸ, ᱰᱟᱹᱦᱤ ᱫᱚ ᱟᱭᱢᱟ ᱜᱮ ᱢᱮᱱᱟᱜᱼᱟ, ᱟᱫᱚ ᱟᱞᱮ ᱥᱮᱫ ᱦᱚᱸ ᱚᱱᱮ ᱟᱯᱮ ᱥᱮᱫ ᱞᱮᱠᱟᱱ ᱜᱮ, ᱪᱮ ᱪᱮ ᱫᱷᱤᱨᱤ ᱟᱯᱮ ᱥᱮᱫ ᱫᱚ ᱫᱷᱤᱨᱤ ᱫᱤᱥᱚᱢ ᱰᱟᱹᱦᱤ ᱠᱟᱱᱟ? ᱟᱨ ᱟᱞᱮ ᱥᱮᱫ ᱫᱚ ᱦᱟᱱᱮ ᱟᱫᱚ ᱰᱟᱹᱦᱤ ᱫᱚ ᱟᱭᱢᱟ ᱜᱮ ᱢᱮᱱᱟᱜᱼᱟ, ᱟᱫᱚ ᱵᱟᱝ ᱥᱚᱢᱟᱱᱟ᱾ ᱠᱤᱪᱷᱩᱼᱠᱤᱪᱷᱩ ᱡᱟᱦᱟᱸ ᱰᱟ ᱦᱤ ᱠᱚᱨᱮ ᱵᱟᱲᱟᱭᱟ ᱠᱟᱹᱡ ᱠᱚ ᱡᱤᱥᱤᱯᱤ ᱛᱮ ᱠᱚᱛᱮ ᱥᱚᱢᱟᱱ ᱵᱟᱲᱟ ᱦᱩᱭ ᱠᱟᱱᱟ ᱟᱨ ᱟᱭᱢᱟ ᱚᱱᱠᱟᱱᱟᱜ ᱠᱤᱪᱷᱩ ᱡᱟᱭᱜᱟ ᱠᱚᱫᱚ ᱵᱟᱝ ᱥᱚᱢᱟᱱᱟ ᱟᱴᱠᱟᱰᱚᱠ ᱠᱚᱜ ᱜᱮᱭᱟ᱾ ᱟᱨ ᱚᱱᱟ ᱟᱞᱮ ᱥᱮᱫ ᱦᱚᱸᱜᱼᱚᱭ ᱡᱮᱢᱚᱱ ᱱᱤᱛᱚᱜ ᱯᱩᱡᱟᱹ ᱥᱤᱡᱤᱱ ᱥᱮᱴᱮᱨ ᱩᱱ ᱚᱠᱛᱚ ᱠᱷᱚᱱᱟᱜ ᱜᱮ ᱦᱟᱸᱜ ᱢᱟᱨᱟᱝᱼᱢᱟᱨᱟᱝ ᱞᱟᱹᱴᱩ ᱠᱷᱮᱞ ᱞᱮ ᱠᱷᱩᱞᱟᱹᱣᱟ᱾ ᱚᱱᱮ ᱢᱤᱫᱴᱟᱝ ᱟᱞᱮ ᱟᱹᱛᱩ ᱨᱮᱜᱮ ᱦᱟᱸᱜ ᱢᱤᱫᱴᱟᱝ ᱤᱭᱟᱹ ᱠᱟ-ᱚᱱᱠᱟ ᱯᱩᱡᱟᱹᱨ ᱥᱚᱢᱚᱭ ᱢᱤᱫᱴᱟᱝ ᱠᱷᱮᱞ ᱛᱮ ᱠᱷᱮᱞᱳᱰ ᱫᱚᱞᱮ ᱠᱷᱩᱞᱟᱹᱣᱼᱟ᱾
ᱩᱢ ᱟᱪᱪᱷᱟ ᱟᱪᱪᱷᱟ ᱜᱚᱝᱠᱮ ᱟᱹᱰᱤ ᱱᱟᱯᱟᱭ ᱠᱟᱛᱷᱟ, ᱟᱞᱮ ᱥᱮᱫ ᱦᱚᱸ ᱚᱱᱠᱟ ᱧᱮᱞ ᱞᱮᱠᱷᱟᱡ ᱫᱚ ᱠᱷᱮᱞᱞ ᱫᱚ ᱟᱞᱮ ᱥᱮᱫ ᱫᱚ ᱪᱟᱹᱞᱩ ᱟᱠᱟᱱᱟ ᱱᱚᱣᱟ ᱟᱥᱟᱲ ᱵᱚᱸᱜᱟ ᱠᱷᱚᱱᱜᱮ ᱠᱷᱮᱞ ᱫᱚ ᱟᱞᱮ ᱥᱮᱫ ᱫᱚ ᱦᱩᱭᱩᱜ ᱠᱟᱱ ᱜᱮᱭᱟ᱾ ᱯᱨᱟᱭ ᱜᱤ ᱛᱚ ᱟᱥᱟᱲ ᱵᱚᱸᱜᱟ ᱛᱤᱨᱤᱥᱟ ᱡᱩᱱ ᱛᱟᱵᱱᱟ ᱚᱱᱟ ᱠᱚᱨᱮ ᱦᱩᱭᱱᱟ᱾ ᱛᱚ ᱱᱤᱛᱚᱜ ᱟᱨᱚ ᱵᱮᱥᱤᱨ ᱵᱷᱟᱜ ᱧᱮᱞᱚᱜᱼᱟ ᱯᱚᱱᱨᱚᱭ ᱟᱜᱚᱥᱴ ᱯᱚᱨ ᱠᱷᱚᱱ᱾ ᱚᱱᱟ ᱫᱚ ᱩᱱᱫᱚ ᱚᱱᱛᱮ ᱫᱚ ᱢᱟᱱᱮ ᱯᱨᱟᱭ ᱡᱟᱭᱜᱟ ᱞᱮᱠᱟᱜ ᱜᱮ ᱯᱨᱟᱭ ᱠᱷᱮᱞ ᱧᱮᱞᱚᱜ ᱜᱮᱭᱟ᱾ ᱱᱤᱛᱚ ᱫᱚ ᱢᱟᱱᱮ ᱯᱩᱨᱳᱴᱟ ᱜᱮ ᱪᱚᱞᱛᱤᱭ ᱠᱟᱱᱟ᱾
ᱟᱪᱪᱷᱟ ᱜᱚᱢᱠᱮ ᱤᱧ ᱢᱮᱱᱮᱫ ᱦᱮᱸ ᱛᱟᱦᱚᱞᱮ ᱫᱚ ᱢᱟᱛᱚ ᱯᱷᱩᱴᱵᱚᱞ ᱵᱚᱱ ᱠᱷᱮᱞ ᱠᱟᱱᱟ ᱥᱟᱱᱟᱢ ᱠᱚᱜᱮ ᱥᱮ ᱜᱤᱫᱽᱨᱟᱹ ᱦᱩᱰᱤᱧ ᱢᱟᱹᱭ ᱵᱟᱹ ᱵᱟᱹᱵᱩ ᱛᱟᱠᱚ ᱢᱮᱱᱟᱜ ᱠᱚᱣᱟ ᱩᱱᱠᱩ ᱠᱚᱦᱚᱸ ᱱᱤᱛᱚᱜ ᱫᱚ ᱯᱷᱩᱴᱵᱚᱞ ᱠᱚ ᱠᱷᱮᱞ ᱠᱟᱱᱟ᱾ ᱡᱟᱦᱟᱸᱭ ᱫᱚ ᱠᱟᱹᱡ ᱯᱮ ᱥᱮᱨᱢᱟ ᱥᱮ ᱞᱟᱦᱟ ᱥᱮᱫ ᱠᱚᱭᱚᱜ ᱞᱮᱠᱷᱟᱱ ᱥᱮ ᱩᱭᱦᱟᱹᱨ ᱞᱮᱠᱷᱟᱱ ᱡᱟᱦᱟᱸ ᱫᱚ ᱟᱵᱚ ᱠᱚ ᱜᱤᱫᱽᱨᱟᱹ ᱩᱢᱮᱨ ᱨᱮᱵᱚᱱ ᱠᱷᱮᱞ ᱟᱠᱟᱜᱼᱟ᱾ ᱜᱚᱢᱠᱮ ᱛᱟᱦᱚᱞᱮ ᱚᱱᱠᱟᱱᱟᱜ ᱠᱷᱮᱞᱳᱰ ᱠᱚ ᱟᱵᱚ ᱜᱤᱫᱽᱨᱟᱹ ᱩᱢᱮᱨ ᱨᱮ ᱟᱢ ᱪᱮᱫ ᱪᱮᱫ ᱠᱚᱢ ᱠᱷᱮᱞ ᱵᱟᱲᱟ ᱠᱟᱫ ᱡᱟᱦᱟᱸᱭ ᱜᱤᱫᱽᱨᱟᱹ ᱡᱟᱦᱟᱸ ᱫᱚ ᱠᱷᱮᱞ ᱟᱵᱚᱱ᱾
ᱦᱮᱸ ᱟᱪᱪᱷᱟ ᱚᱝᱠᱮ ᱟᱹᱰᱤ ᱱᱟᱯᱟᱭ ᱠᱩᱠᱞᱤ᱾ ᱛᱳ ᱠᱷᱮᱞ ᱵᱟᱲᱟ ᱦᱩᱭ ᱠᱟᱱᱟ ᱜᱤᱫᱽᱨᱟᱹ ᱩᱢᱮᱨ ᱨᱮ ᱡᱮᱢᱚᱱ ᱱᱮᱛᱚᱜ ᱫᱚ ᱵᱮᱥᱤᱨ ᱵᱷᱟᱜᱽ ᱵᱟᱝ ᱧᱮᱞᱚᱜ ᱠᱟᱱᱟ ᱡᱮ ᱚᱱᱮ ᱠᱟᱵᱟᱰᱤ ᱚᱱᱟ ᱢᱤᱫᱴᱮᱱ ᱠᱷᱮᱞ ᱵᱟᱲᱟ ᱦᱩᱭᱩᱜ ᱠᱟᱱ ᱛᱮᱦᱮᱸᱫ ᱜᱮᱭᱟ ᱟᱨ ᱢᱤᱫ ᱚᱱᱟ ᱵᱳᱛᱚᱞ ᱫᱤᱭᱟᱹ ᱚᱱᱟᱦᱚᱸ ᱫᱷᱟᱯᱟᱼᱫᱟᱯᱯᱟ ᱠᱷᱮᱞ ᱚᱱᱟ ᱦᱚᱸ ᱚᱱᱟ ᱠᱚᱫᱚ ᱮᱢᱚᱱ ᱱᱤᱛᱚᱜ ᱫᱚ ᱩᱱᱟᱹᱜᱴᱟ ᱫᱚ ᱵᱟᱝ ᱧᱮᱞᱚᱜ ᱠᱟᱱᱟ ᱟᱨᱚ ᱜᱩᱴᱤ ᱠᱚ ᱚᱱᱟ ᱠᱚ ᱠᱷᱮᱞ ᱱᱤᱛ ᱯᱨᱟᱭ ᱩᱱᱟᱹᱜ ᱴᱟ ᱵᱟᱝ ᱧᱮᱞᱚᱜ ᱠᱟᱱ ᱛᱮ ᱡᱟᱦᱟᱸ ᱛᱤᱱᱟᱹᱜ ᱠᱷᱮᱞ ᱧᱮᱞᱚᱜ ᱠᱟᱱᱟ ᱵᱚᱞ ᱠᱚᱜᱮ ᱠᱚ ᱠᱷᱮᱞ ᱵᱟᱲᱟᱭᱮᱫᱟ ᱟᱨ ᱵᱟᱠᱷᱟᱱ ᱫᱚ ᱩᱱ ᱠᱟᱱᱟᱜ ᱪᱷᱳᱴᱳ ᱠᱷᱟᱴᱳ ᱡᱤᱱᱤᱥ ᱫᱚ ᱠᱷᱮᱞ ᱵᱟᱠᱚ ᱠᱷᱮᱞ ᱵᱟᱲᱟᱭ ᱫᱟ ᱛᱟᱦᱚᱞᱮ ᱜᱚᱝᱠᱮ ᱟᱯᱮᱥᱮᱫ ᱫᱚ ᱱᱚᱣᱟ ᱱᱤᱭᱟᱹ ᱛᱤᱱᱟᱹᱜ ᱴᱟᱠ ᱜᱤᱫᱨᱟᱹ ᱨᱮᱱᱟᱜ ᱩᱱ ᱥᱤᱡᱤᱱ ᱱᱤᱛᱚᱜ ᱪᱚᱞᱟ ᱠᱚᱨᱮ ᱪᱮᱫ ᱞᱮᱠᱟ ᱠᱚ ᱠᱷᱮᱞ ᱵᱟᱲᱟᱭᱮᱫ ᱛᱮᱦᱮᱸᱫ᱾
ᱟᱞᱮ ᱥᱮᱱ ᱦᱚᱸ ᱜᱚᱢᱠᱮ ᱠᱷᱮᱞ ᱫᱚ ᱱᱮᱛᱟᱨ ᱫᱚ ᱱᱮᱛᱟᱨ ᱜᱤᱫᱽᱨᱟᱹ ᱢᱟ ᱚᱱᱟ ᱦᱚᱸ ᱴᱮᱠᱱᱳᱞᱚᱡᱤ ᱦᱮᱡ ᱱᱟ ᱛᱚ ᱱᱮᱛᱟᱨ ᱢᱟ ᱟᱵᱚ ᱠᱚ ᱛᱚ ᱥᱮ ᱞᱟᱦᱟ ᱥᱮᱫ ᱵᱚᱱ ᱠᱚᱭᱚᱜ ᱞᱮᱠᱷᱟᱱ ᱡᱟᱦᱟᱸ ᱜᱤᱫᱽᱨᱟᱹ ᱱᱟᱜ ᱠᱷᱮᱞ ᱠᱚᱫᱚ ᱵᱟᱹᱭ ᱵᱟᱹᱭᱛᱮ ᱦᱟᱹᱯᱤᱫᱚᱜ ᱠᱟᱱ ᱛᱟᱵᱚᱱᱟ᱾ ᱟᱫᱚ ᱠᱤᱪᱷᱩ ᱠᱤᱪᱷᱩ ᱱᱟ ᱠᱷᱮᱞ ᱤᱧ ᱫᱚ ᱡᱮᱢᱚᱱ ᱠᱤᱪᱷᱩ ᱟᱞᱮ ᱟᱛᱳ ᱨᱮ ᱚᱱᱠᱟ ᱟᱱᱮ ᱡᱟᱦᱟᱸ ᱫᱚᱵᱚᱱ ᱟᱫᱚ ᱜᱚᱝᱠᱮ ᱟᱯᱮ ᱠᱚ ᱱᱟᱦᱟᱜ ᱵᱟᱹᱧ ᱞᱟᱹᱭ ᱫᱟᱲᱮᱭᱟᱜ ᱠᱟᱱᱟ ᱟᱞᱮ ᱫᱚᱞᱮ ᱢᱮᱛᱼᱟ ᱦᱟᱸᱜ ᱡᱤᱞ ᱠᱩᱢᱵᱽᱲᱩ, ᱟᱫᱚ ᱚᱱᱟ ᱡᱤᱞ ᱠᱢᱵᱽᱲᱩ ᱫᱚ ᱱᱚᱛ ᱟᱨ ᱦᱚᱸ, ᱟᱨ ᱦᱚᱸ ᱱᱤᱛᱚᱜ ᱫᱟᱜ ᱫᱤᱱ ᱛᱚ ᱫᱚ ᱰᱟᱦᱤ ᱠᱚ ᱨᱮ ᱵᱟᱹᱫᱽ ᱠᱚᱨᱮ ᱫᱟᱜ ᱛᱚᱸᱵᱟ ᱠᱚᱜ-ᱟ ᱠᱟᱹᱡ ᱦᱟᱞᱠᱟ ᱦᱟᱞᱠᱟ ᱚᱱᱟ ᱚᱠᱛᱚ ᱨᱮ ᱟᱹᱰᱤ ᱨᱮ ᱫᱟᱹᱲ ᱟᱹᱪᱩᱨ ᱟᱛᱮᱫ ᱞᱮᱸᱡᱮᱫ ᱟᱛᱮ ᱠᱷᱮᱞ ᱜᱟᱱᱚᱜ-ᱟ ᱟᱹᱰᱤ ᱢᱚᱸᱡᱽ, ᱟᱫᱚ ᱦᱚᱸᱜ-ᱚ ᱱᱚᱝᱠᱟ ᱚᱱᱟ ᱠᱚᱞᱮ ᱠᱷᱮ ᱟᱨ ᱜᱤᱫᱽᱨᱟᱹ ᱩᱢᱮᱨ ᱢᱟ ᱜᱚᱢᱠᱮ ᱟᱵᱚ ᱢᱟ ᱥᱟᱱᱟᱢ ᱠᱚᱨᱮ ᱜᱩᱴᱤ ᱠᱚᱫᱚ ᱵᱚᱱ ᱠᱷᱮᱞ ᱵᱟᱲᱟ ᱟᱠᱟᱫ ᱜᱮᱭᱟ᱾ ᱢᱤᱫᱴᱟᱝ ᱠᱩᱠᱞᱤ ᱤᱭᱟᱹ ᱟᱪᱪᱷᱟ ᱛᱟᱦᱚᱞᱮ ᱟᱯᱮ ᱚᱱᱛᱮ ᱫᱚ ᱮ ᱠᱷᱩᱲᱤ ᱡᱟᱦᱟᱸᱭ ᱜᱤᱫᱽᱨᱟᱹ ᱩᱢᱮᱨᱟᱹᱨ ᱠᱚᱨᱮ ᱵᱚᱱ ᱠᱷᱮᱞ ᱛᱟᱦᱮᱸ ᱥᱮ ᱛᱟᱦᱟᱛᱮ ᱵᱟᱲᱟ ᱠᱟᱜ ᱥᱮ ᱵᱟᱝ?
ᱵᱟᱝᱜᱮ ᱜᱚᱢᱠᱮ ᱚᱱᱟ ᱫᱚ ᱟᱞᱮ ᱥᱮᱫ ᱫᱚ ᱵᱟᱞᱮ ᱠᱷᱮᱞ ᱵᱟᱲᱟ ᱟᱠᱟᱫᱟ᱾ ᱚᱱᱟ ᱨᱮᱱᱟᱜ ᱯᱚᱥᱮᱥ ᱠᱚᱫᱚ ᱵᱟᱞᱮ ᱵᱟᱲᱟᱭ ᱜᱮᱭᱟ ᱜᱚᱝᱠᱮ ᱟᱯᱮᱥᱮᱡ ᱱᱚᱣᱟ ᱠᱚ ᱠᱷᱮᱞ ᱵᱟᱲᱟ ᱟᱠᱟᱫ ᱜᱮᱭᱟ? ᱚᱠᱟ ᱠᱷᱩᱨᱤ ᱡᱤᱱᱤᱥᱴᱟ?
ᱦᱮᱸ ᱜᱚᱝᱠᱮ ᱟᱞᱮ ᱥᱮᱫ ᱫᱚ ᱱᱚᱣᱟ ᱠᱷᱩᱲᱤᱭᱟᱹᱟᱹ ᱫᱚ ᱢᱤᱫ ᱚᱠᱛᱚ ᱱᱮᱛᱟᱨ ᱦᱚᱸ ᱠᱟᱹᱴᱤᱡ ᱱᱤᱭᱟᱹ ᱫᱚ ᱵᱚᱱᱫᱚ ᱧᱚᱜ ᱟᱠᱟᱱᱟ ᱵᱟᱝᱠᱷᱟᱡ ᱟᱞᱮ ᱠᱚ ᱡᱚᱠᱷᱚᱱ ᱜᱤᱫᱽᱨᱟᱹ ᱩᱢᱮᱨ ᱧᱚᱜ ᱞᱮ ᱛᱟᱦᱮᱸ ᱠᱟᱱᱟ ᱩᱱ ᱚᱠᱛᱚ ᱠᱚᱫᱚ ᱠᱟᱱᱟ ᱡᱟᱦᱟᱸ ᱫᱚ ᱚᱱᱮ ᱵᱟᱨᱭᱟ ᱠᱟᱴᱷ ᱨᱮᱱᱟᱜ ᱛᱮ ᱢᱤᱫᱴᱟᱝ ᱜᱩᱴᱤᱢ ᱛᱟᱨᱯᱚᱨ ᱚᱱᱟᱟᱝ ᱦᱟᱯᱟᱢ ᱡᱩᱛ ᱠᱟᱜᱼᱟ᱾ ᱟᱫᱚ ᱚᱱᱟ ᱫᱚ ᱚᱱᱮ ᱢᱤᱫ ᱫᱷᱟᱣ ᱵᱚᱦᱚᱜ ᱨᱮᱢ ᱴᱷᱚᱚᱠᱨᱟᱣ ᱞᱮᱠᱷᱟᱱ, ᱡᱮ ᱤᱭᱟᱹ ᱚᱱᱮ ᱥᱩᱨ ᱨᱮ ᱛᱟᱦᱮᱱᱟ ᱩᱱᱤ ᱢᱟᱭ ᱨᱤᱸᱧᱚᱜ ᱟᱭ ᱪᱮᱛᱟᱱ ᱥᱮ ᱰᱨᱚᱯ ᱨᱟᱠᱵ-ᱟᱭ᱾ ᱚᱱᱮ ᱡᱮ ᱟᱫᱚ ᱚᱱᱮᱢ ᱫᱟᱞᱮ ᱩᱱᱤᱜᱮᱢ ᱫᱟᱞᱮᱭᱟ᱾ ᱫᱟᱞ, ᱚᱠᱛᱚ ᱛᱤᱱ ᱥᱟᱺᱜᱤᱧ ᱮ ᱫᱟᱞ, ᱫᱟᱞ ᱫᱟᱲᱮ ᱟᱭᱟᱭ᱾ ᱚᱱᱠᱟ ᱦᱤᱥᱟᱹᱵ ᱛᱮ ᱚᱱᱟ ᱫᱚ ᱠᱷᱩᱲᱤᱭᱟᱹ ᱫᱚᱞᱮ ᱠᱷᱮᱞ ᱛᱟᱦᱮᱸᱫ, ᱟᱫᱚ ᱜᱚᱢᱠᱮ ᱟᱵᱚᱣᱟᱜ ᱱᱚᱣᱟ ᱠᱷᱮᱞ ᱠᱚᱢᱟ ᱚᱱᱟ ᱴᱚᱴᱷᱟ ᱚᱱᱩᱯᱟᱛ ᱛᱮ ᱟᱵᱚ ᱚᱱᱟ ᱫᱚ ᱟᱞᱮ ᱥᱮᱫ ᱢᱟ ᱚᱱᱟ ᱫᱚ ᱦᱟᱸᱜ ᱤᱭᱟᱹ ᱠᱷᱮᱞ
ᱟᱪᱪᱷᱟ ᱟᱪᱪᱷᱟ ᱚ ᱱᱤᱛᱚᱜ ᱵᱩᱡ ᱫᱩᱧ ᱵᱩᱡ ᱟᱪᱷᱟ ᱟᱪᱷᱟ ᱚ ᱱᱤᱛᱳᱜ ᱵᱩᱪᱷ ᱫᱚᱧ ᱵᱩᱪᱷ ᱫᱟᱲᱮᱭᱟᱫᱟ᱾ ᱛᱚ ᱟᱞᱮᱥᱮᱫ ᱫᱚ ᱱᱚᱣᱟ ᱠᱷᱩᱲᱤᱭᱟᱹ ᱠᱷᱮᱞ ᱴᱟᱜ ᱫᱚ ᱚᱱᱟ ᱫᱚ ᱵᱟᱞᱮ ᱢᱮᱛᱟᱜ ᱛᱟᱦᱮᱸᱫ ᱟᱞᱮ ᱫᱚ ᱚᱱᱟ ᱫᱚᱞᱮ ᱢᱮᱛᱟᱜ ᱠᱟᱱ ᱛᱟᱦᱮᱸᱱᱟ ᱴᱤᱨ ᱴᱷᱩᱠᱟᱹᱣ᱾ ᱚᱱᱟ ᱠᱷᱮᱞ ᱞᱮ ᱢᱮᱛᱟᱜ ᱠᱟᱱᱟ, ᱚᱱᱟ ᱫᱚ ᱫᱚᱢᱮᱞ ᱞᱮ ᱠᱷᱮᱞᱮᱫ ᱛᱟᱦᱮᱸ ᱟᱞᱮ ᱦᱚᱸ ᱵᱟᱝ ᱫᱚ ᱵᱟᱝ᱾ ᱛᱚ ᱟᱯᱮ ᱥᱮᱱᱟᱜ ᱫᱚ ᱵᱷᱮᱜᱟᱨ ᱛᱚ, ᱟᱞᱮ ᱥᱮᱱᱟᱜ ᱵᱷᱮᱜᱟᱨ ᱧᱚᱜ ᱜᱮᱭᱟ ᱛᱚ᱾ ᱟᱫᱚ ᱜᱚᱝᱠᱮ ᱛᱟᱦᱚᱞᱮ ᱠᱷᱮᱞ ᱪᱮᱛᱟᱱ ᱨᱮ ᱦᱮᱸ ᱞᱟᱹᱭᱵᱮᱱ᱾
ᱠᱷᱮᱞᱳᱰ ᱢᱟ ᱚᱱᱟ ᱠᱟᱱ ᱜᱮᱭᱟ ᱟᱫᱚ ᱴᱚᱴᱷᱟ ᱠᱤᱭᱟᱹ ᱚᱱᱩᱯᱟᱛ ᱟᱨᱠᱤ ᱧᱩᱛᱩᱢ ᱠᱚ ᱠᱟᱹᱴᱤᱡ ᱦᱟᱱᱛᱮ ᱱᱟᱛᱮ ᱟᱫᱚ ᱦᱚᱭᱛᱚ ᱟᱸᱡᱚᱢ ᱡᱚᱝ ᱛᱮ ᱦᱳᱭᱛᱚ ᱟᱯᱮ ᱚᱱᱛᱮ ᱢᱟ ᱚᱱᱟ ᱯᱮ ᱢᱮᱱᱟ ᱟᱨᱞᱮ ᱚᱱᱛᱮ ᱟᱞᱮ ᱱᱚᱱᱛᱮ ᱚᱱᱟ ᱠᱷᱟᱹᱛᱤᱨ ᱟᱸᱡᱚᱢ ᱡᱚᱝ ᱛᱮᱦᱚ ᱛᱚ ᱨᱚᱲ ᱤᱧᱟᱹᱜ ᱤᱭᱟᱹ ᱞᱟᱹᱭᱛᱮ ᱠᱩᱲᱤ ᱵᱟᱝ ᱵᱩᱡᱷᱟᱹᱜ ᱠᱟᱱᱟ ᱥᱮ ᱤᱧ ᱦᱚᱸ ᱚᱱᱟ ᱚᱱᱛᱮ ᱡᱟᱦᱟᱸ ᱚᱱᱟ ᱢᱮ ᱚᱱᱟ ᱵᱟᱢ ᱵᱩᱡᱮᱫ ᱠᱷᱮᱞᱳᱰ ᱫᱚ ᱚᱱᱟ ᱠᱟᱱ ᱜᱮᱭᱟ ᱵᱩᱡᱷᱟᱹᱜ ᱠᱟᱱᱟ ᱡᱟᱦᱟᱸ ᱞᱮᱠᱟᱢ ᱢᱮᱱ ᱠᱮᱜᱼᱟ᱾ ᱟᱪᱪᱷᱟ ᱜᱚᱝᱠᱮ ᱟᱯᱮᱥᱮᱫ ᱫᱚ ᱚᱱᱮ ᱡᱟᱦᱟᱸ ᱤᱭᱟᱹ ᱠᱷᱮᱞ ᱵᱚᱞᱛᱮ ᱚᱱᱮ ᱡᱟᱦᱟᱸᱱ ᱚᱱᱮ ᱤᱭᱟᱹ ᱤᱭᱟᱹᱠᱚ ᱢᱮᱛᱟᱜᱼᱟ ᱪᱤᱠᱪᱤᱠᱤ ᱛᱮ ᱵᱮᱫᱷᱟᱣ ᱠᱟᱛᱮ ᱡᱟᱦᱟᱸ